ᱦᱟᱞᱳ, ᱡᱚᱦᱟᱨ ᱜᱮ
ᱚ
ᱨᱚᱲ ᱵᱮᱱ ᱟᱡᱚᱢᱮᱜᱼᱟ?
ᱦᱳᱭ, ᱟᱸᱡᱚᱢᱮᱜᱼᱟ ᱞᱤᱧ ᱟᱹᱵᱤᱱ ᱵᱤᱱ ᱟᱸᱡᱚᱢᱮᱜ ᱟ ᱟᱞᱤᱧᱟᱜ? ᱦᱮᱞᱳ, ᱞᱟᱹᱭᱮᱫᱟᱹᱧ ᱟᱹᱞᱤᱧ ᱟᱹᱵᱤᱱ ᱵᱤᱱ ᱟᱸᱡᱚᱢᱮᱫᱟ ᱟᱹᱞᱤᱧᱟᱜ ᱨᱚᱲ?
ᱦᱳᱭ ᱟᱸᱡᱚᱢᱚᱜ ᱠᱟᱱᱟ, ᱟᱵᱤᱱ ᱵᱤᱱ ᱟᱸᱡᱚᱢᱮᱜᱼᱟ ᱛᱚ?
ᱡᱚᱦᱟᱨ ᱜᱮ,
ᱦᱳᱭ ᱵᱮᱥ ᱵᱟᱲᱟ ᱜᱮᱭᱟᱯᱮ?
ᱦᱮᱞᱳ ᱦᱳᱭ ᱵᱟᱝ ᱢᱚᱴᱟᱢᱩᱴᱤ ᱵᱮᱠᱜᱨᱟᱣᱩᱱᱰ ᱨᱮᱱᱟᱜ ᱥᱟᱣᱩᱱᱰ ᱦᱤᱡᱩᱜ ᱠᱟᱱᱛᱮ᱾ ᱦᱚᱭ ᱟᱸᱡᱚᱢ ᱫᱚᱞᱤᱧ ᱟᱸᱡᱚᱢᱮᱜᱼᱟ ᱞᱟᱭ ᱵᱮᱠᱜᱨᱟᱣᱩᱱᱰ ᱠᱷᱚᱱ
ᱦᱳᱭ ᱡᱟᱦᱟᱱᱟᱜ ᱜᱟᱹᱰᱤ ᱠᱚ ᱟᱸᱡᱚᱢᱚᱜ ᱠᱟᱱᱟ᱾
ᱦᱳᱭ ᱠᱟᱹᱴᱤᱡ ᱵᱟᱡᱟᱨ ᱨᱮᱜᱮ ᱦᱮᱱᱟᱜ ᱞᱤᱧᱟ ᱠᱟᱹᱴᱤᱡ ᱵᱟᱡᱟᱨ ᱠᱷᱚᱱ ᱥᱟᱸᱜᱤᱧ ᱤᱫᱟᱹᱨ ᱵᱟᱡᱟᱨ ᱥᱩᱨ ᱨᱮᱜᱮ᱾
ᱟᱫᱚ ᱴᱷᱤᱠ ᱟᱸᱡᱚᱢ ᱮᱫᱟ ᱵᱤᱱᱼᱼ
ᱦᱳᱭ ᱟᱪᱪᱷᱟ ᱩᱱᱟᱹᱜ ᱜᱟᱱ ᱫᱚ ᱦᱟᱸᱜ ᱵᱟᱭ ᱜᱟᱱᱚᱜ ᱠᱟᱱᱟ ᱦᱮᱸᱥᱮ, ᱢᱟᱱᱮ ᱨᱚᱲ ᱵᱮᱱ ᱟᱵᱮᱱ ᱫᱚ ᱪᱮᱫ ᱠᱚ ᱞᱟᱹᱭᱟ? ᱪᱮᱫ ᱠᱚᱯᱮ ᱪᱤᱠᱟ ᱵᱟᱲᱟᱭᱼᱟᱜ ᱛᱟᱦᱚᱞᱮ, ᱟᱯᱮᱥᱮᱫ ᱫᱟᱜ ᱡᱟᱹᱯᱩᱫ ᱠᱚ ᱪᱮᱫ ᱞᱮᱠᱟ ᱪᱟᱥᱵᱟᱥ ᱠᱟᱹᱢᱤ ᱠᱚ?
ᱦᱳᱭ ᱟᱞᱮᱥᱮᱫ ᱪᱟᱥᱵᱟᱥ ᱠᱟᱹᱢᱤ ᱠᱚᱫᱚ ᱢᱩᱪᱟᱹᱫ ᱞᱮ, ᱢᱩᱪᱟᱹᱫ ᱠᱟᱜ ᱜᱮᱭᱟ ᱟᱫᱚ ᱢᱤᱫ ᱵᱟᱨ ᱦᱮᱱᱟᱜᱼᱟ ᱜᱚᱴᱼᱼ ᱜᱷᱩᱴᱩ ᱠᱚᱨᱮ ᱟᱫᱚ ᱚᱱᱟ ᱦᱚᱸᱞᱮ ᱨᱚᱦᱚᱭ ᱜᱮᱭᱟ ᱾
ᱟᱨ ᱫᱟᱜ ᱵᱟᱜ ᱠᱚᱫᱚ ᱫᱟᱜ ᱵᱟᱜ ᱫᱚ ᱫᱟᱜᱼᱟ ᱞᱮᱠᱟᱱ ᱜᱮᱭᱟ ᱾ ᱛᱤᱦᱤᱧ ᱜᱮ ᱛᱤᱦᱤᱧ ᱫᱚ ᱵᱟᱭ ᱫᱟᱜ ᱠᱟᱜ ᱞᱮᱭᱟ, ᱛᱤᱦᱤᱧ ᱫᱚ ᱥᱤᱛᱩᱝ ᱫᱟᱭ ᱟᱞᱮ ᱥᱮᱫ ᱫᱚ, ᱦᱚᱞᱟ ᱢᱟᱦᱫᱮᱨ ᱫᱚᱼᱼ ᱫᱟᱭᱟ ᱞᱮᱫ ᱟᱯᱮᱥᱮᱫ ᱜᱮ ᱪᱮᱫᱠᱟ ᱚᱱᱛᱮ?
ᱦᱳᱭ, ᱟᱞᱮ ᱥᱮᱱ ᱦᱚᱸ ᱱᱤᱛᱼᱼ ᱱᱤᱛᱚᱜ ᱫᱚ ᱢᱟᱱᱮ ᱫᱟᱜ ᱠᱚᱦᱚᱸ ᱴᱷᱤᱠ ᱜᱮᱭᱟ ᱟᱨ ᱨᱚᱦᱚᱭ ᱠᱚᱦᱚᱸ ᱞᱮ ᱮᱛᱚᱦᱚᱵ ᱠᱟᱱᱟ ᱦᱳᱭᱥᱮ ᱾ ᱟᱫᱚ ᱱᱟᱦᱟᱸᱜ ᱱᱤᱛᱼᱼ ᱛᱚ ᱟᱞᱮ ᱫᱚ ᱵᱟᱝ ᱯᱩᱨᱟᱹᱣ ᱟᱠᱟᱱ ᱛᱟᱞᱮᱭᱟ, ᱟᱞᱮ ᱫᱚ ᱱᱚᱜᱼᱚᱭ ᱦᱟᱸᱜ ᱱᱤᱛᱚᱜ ᱪᱟᱞᱟᱜ ᱠᱟᱱ ᱜᱮᱭᱟ ᱠᱟᱹᱢᱤ ᱦᱳᱭ ᱥᱮ ᱾
ᱦᱳᱭ, ᱟᱫᱚ ᱟᱹᱵᱤᱱ ᱫᱚ ᱵᱤᱱ ᱨᱚᱦᱚᱭ ᱵᱤᱱ ᱵᱟᱲᱟᱭ ᱜᱮᱭᱟ ᱥᱮ ᱵᱟᱝ?
ᱦᱳᱭ, ᱨᱚᱦᱚᱭ ᱥᱟᱱᱛᱟᱲ ᱦᱚᱲ ᱠᱤ ᱨᱚᱦᱚᱭ ᱠᱚ ᱵᱟᱝᱵᱚᱱ ᱪᱮᱫ ᱞᱮᱠᱷᱟᱱ ᱠᱤ ᱜᱟᱱᱚᱜᱼᱟ᱾ ᱠᱟᱨᱚᱱ ᱪᱟᱥᱵᱟᱥ ᱡᱩᱫᱤ ᱵᱟᱝᱵᱮᱱᱼᱼ ᱠᱟᱹᱢᱤᱭᱟ ᱛᱚ, ᱢᱟᱱᱮᱼᱼ ᱡᱟᱦᱟᱸ, ᱛᱤᱥᱚᱜ ᱚᱱᱠᱟ ᱞᱟᱹᱠᱛᱤ ᱯᱟᱲᱟᱜᱼᱟ ᱥᱮ ᱡᱮᱢᱚᱱ ᱡᱟᱦᱟᱸ ᱛᱤᱥᱚᱜᱼᱼ ᱜᱚᱝ ᱠᱟᱞᱤᱧᱟ, ᱟᱫᱚ ᱚᱸᱰᱮ ᱡᱩᱫᱤ ᱠᱚ ᱠᱟᱹᱢᱤ ᱦᱚᱪᱚ ᱞᱤᱧᱟ ᱟᱨ ᱵᱟᱝᱞᱤᱧ ᱠᱟᱹᱢᱤ ᱫᱟᱲᱮᱭᱟᱜᱼᱟ ᱾ ᱛᱚ ᱮᱱᱠᱷᱟᱱ, ᱚᱱᱟᱨᱮ ᱜᱚ ᱵᱟᱵᱟ ᱨᱚᱲ ᱠᱤᱱ ᱟᱸᱡᱚᱢᱟ ᱦᱳᱭᱥᱮ ᱾
ᱦᱳᱭ ᱾
ᱟᱫᱚ ᱢᱟᱱᱮ ᱪᱟᱥ ᱚᱞᱚᱜ ᱯᱟᱲᱦᱟᱜ ᱥᱟᱶ ᱥᱟᱶᱛᱮ ᱪᱟᱥᱵᱟᱥ ᱟᱨ ᱚᱲᱟᱜ ᱨᱮᱱᱟᱜ ᱠᱟᱹᱢᱤ ᱢᱟᱱᱮ ᱡᱚᱛᱚᱼᱼ ᱡᱷᱚᱛᱚ ᱜᱮᱞᱤᱧ ᱵᱟᱲᱟᱭᱟ, ᱦᱳᱭ ᱥᱮ ᱾
ᱛᱟᱦᱚᱞᱮ ᱚᱞᱚᱜ ᱯᱟᱲᱦᱟᱜ ᱠᱟᱱ ᱜᱮᱭᱟ ᱵᱤᱱ ᱛᱚ?
ᱦᱳᱭ ᱱᱤᱛᱚᱜ ᱢᱟ ᱚᱞᱚᱜ ᱯᱟᱲᱦᱟᱜ ᱵᱟᱝ ᱜᱟᱱ ᱢᱟ, ᱪᱮᱫ ᱦᱚᱸ ᱵᱟᱝ ᱦᱳᱭᱳᱜᱼᱟ, ᱦᱳᱭᱥᱮ ᱾
ᱦᱳᱭ ᱦᱩᱸ ᱾
ᱧᱮᱞᱚᱜ ᱜᱚᱜ ᱠᱟᱱ ᱜᱮᱭᱟ ᱟᱹᱰᱤ ᱜᱟᱱ ᱢᱟᱱᱮᱼᱼ ᱟᱨ ᱱᱤᱛᱚᱜ ᱫᱚ ᱚᱞᱚᱜ ᱯᱟᱲᱦᱟᱜ ᱫᱚ ᱠᱚᱢᱯᱞᱤᱴ ᱦᱳᱭ ᱠᱟᱱᱟ ᱦᱳᱭᱥᱮ, ᱟᱫᱚ ᱱᱤᱛᱚᱜ ᱫᱚ ᱱᱟᱦᱟᱜ ᱪᱟᱹᱠᱨᱤ ᱠᱚ ᱞᱟᱹᱜᱤᱫ ᱜᱮ ᱧᱮᱞ ᱦᱩᱭᱩᱜ ᱠᱟᱱᱟ ᱾
ᱦᱳᱭ ᱾ ᱪᱮᱫ ᱵᱤᱱ ᱪᱟᱹᱠᱨᱤ ᱞᱟᱹᱜᱤᱫ, ᱪᱮᱫ ᱛᱟᱵᱤᱱ ᱠᱩᱠᱢᱩ ᱫᱚ, ᱪᱟᱹᱠᱨᱤ ᱫᱚ?
ᱠᱩᱠᱢᱩ ᱢᱟ ᱟᱹᱰᱤ ᱢᱟᱨᱟᱝ, ᱠᱩᱠᱢᱩ ᱫᱚ ᱟᱹᱰᱤ ᱢᱟᱨᱟᱝ ᱜᱮᱭᱟ ᱦᱳᱭ ᱥᱮ ᱾ ᱟᱫᱚ ᱱᱤᱛᱳᱜ ᱱᱟᱦᱟᱸᱜ, ᱪᱮᱫᱞᱮᱠᱟ ᱦᱩᱭᱩᱜ ᱠᱟᱱᱟ?
ᱢᱮᱱᱫᱚ ᱟᱵᱚᱣᱟᱜ ᱫᱚ ᱠᱟᱹᱴᱤᱡ ᱪᱷᱟᱲ ᱵᱟᱲ ᱦᱚᱸ ᱦᱮᱱᱟᱜ ᱛᱟᱵᱚᱱ ᱜᱮᱭᱟ, ᱡᱩᱫᱤ ᱵᱚᱱ ᱫᱟᱲᱮ ᱠᱮᱭᱟ ᱵᱷᱟᱹᱜᱤ ᱠᱚᱜᱼᱟ ᱾
ᱦᱳᱭ, ᱦᱳᱭ ᱟᱫᱚᱼᱼ ᱠᱩᱨᱩᱢᱩᱴᱩ ᱫᱚ ᱢᱮᱱᱟᱜ ᱜᱮᱭᱟ ᱦᱳᱭᱥᱮ ᱟᱨ ᱢᱮᱱ ᱟᱠᱚ ᱠᱤ ᱠᱩᱨᱩᱢᱩᱴᱩ ᱞᱮᱠᱷᱟᱱ ᱡᱟᱦᱟᱱ ᱡᱤᱱᱤᱥᱼᱼ ᱜᱮ ᱚᱱᱠᱟ ᱫᱚ ᱵᱟᱝ ᱢᱮᱱᱟᱜᱼᱟ ᱡᱮ ᱵᱟᱝ ᱧᱟᱢᱚᱜᱼᱟ, ᱢᱮᱱᱛᱮ ᱡᱩᱫᱤ ᱟᱵᱮᱱ ᱟᱸᱼᱼ ᱢᱚᱱᱮ ᱠᱟᱛᱮᱜ ᱥᱮ ᱢᱚᱱᱮ ᱠᱮᱴᱮᱡ ᱠᱟᱛᱮ ᱞᱟᱦᱟᱥᱮᱱ ᱵᱮᱱ ᱛᱟᱲᱟᱢᱟᱼᱼ ᱛᱚ ᱢᱟᱱᱮ ᱢᱤᱫᱴᱮᱱ ᱩᱭᱦᱟᱹᱨ ᱠᱟᱛᱮᱜ ᱜᱮᱵᱮᱱ ᱛᱟᱲᱟᱢᱟ, ᱦᱳᱭ ᱥᱮ?
ᱦᱳᱭ ᱾
ᱟᱫᱚ, ᱚᱱᱮ ᱚᱱᱠᱟ ᱞᱮᱠᱟ ᱢᱟᱱᱮᱼᱼ ᱡᱚᱠᱷᱚᱱ ᱤᱱᱟᱹᱜ ᱠᱚᱥᱴᱚ ᱛᱮ, ᱜᱷᱟᱨᱚᱧᱡᱽ ᱨᱮᱱ ᱦᱚᱲ ᱡᱚᱫᱤ ᱵᱟᱦᱨᱮ ᱨᱮ ᱛᱟᱦᱮᱸ ᱠᱟᱛᱮᱫ ᱠᱚ ᱚᱞ ᱯᱟᱲᱦᱟᱣ ᱦᱚᱪᱚᱭᱮᱫ ᱵᱚᱱᱟ ᱛᱚ ᱮᱱᱠᱷᱟᱱ, ᱟᱵᱚ ᱡᱩᱫᱤ ᱩᱱᱠᱩᱣᱟᱜ ᱵᱚᱦᱚᱜ ᱛᱤᱨᱩᱵᱚᱜ ᱞᱮᱠᱟ ᱵᱚᱱ ᱠᱟᱹᱢᱤᱭᱟ ᱛᱚ, ᱱᱚᱶᱟ ᱫᱚ ᱵᱷᱟᱹᱜᱤ ᱫᱚ ᱵᱟᱝ ᱦᱩᱭᱩᱜ ᱠᱟᱱᱟ ᱦᱳᱭᱥᱮ?
ᱟᱫᱚ ᱵᱟᱝ ᱟ ᱟᱛᱳ ᱨᱮᱵᱤᱧ ᱯᱟᱲᱦᱟᱜᱼᱟ ᱥᱮ, ᱵᱟᱡᱟᱨ ᱫᱤᱥᱚᱢ ᱨᱮᱵᱤᱧ ᱯᱟᱲᱦᱟᱜᱼᱟ?
ᱵᱟᱝᱼᱟ ᱟᱛᱳ ᱚᱲᱟᱜ ᱨᱮᱢᱟ ᱮᱱᱛᱮᱫ ᱤᱥᱠᱩᱞ ᱠᱚᱞᱮᱡᱽ ᱢᱟ ᱚᱱᱠᱟ ᱵᱟᱝ ᱢᱮᱱᱟᱜᱼᱟ, ᱦᱳᱭ ᱥᱮ ᱡᱟᱦᱟᱸ ᱠᱚᱨᱮ ᱫᱚ ᱥᱤ ᱥᱩᱨ ᱥᱩᱯᱩᱨ ᱨᱮ ᱢᱮᱱᱟᱜᱼᱟ, ᱡᱚᱛᱚ ᱡᱟᱭᱜᱟ ᱨᱮᱫᱚ ᱱᱟᱸᱜ ᱥᱩᱨ ᱥᱩᱯᱩᱨ ᱠᱚᱨᱮ ᱫᱚ ᱵᱟᱝ ᱢᱮᱱᱟᱜᱼᱟ ᱾ ᱟᱫᱚ ᱟᱞᱮ ᱥᱮᱱ ᱫᱚ ᱱᱟᱸᱜ ᱟᱛᱳ ᱚᱲᱟᱜ ᱠᱷᱚᱡ ᱫᱚ ᱵᱟᱝ ᱥᱳᱨ ᱥᱳᱯᱳᱨᱚᱜᱼᱟ, ᱯᱷᱟᱨᱟᱠ ᱜᱮᱭᱟ᱾ ᱟᱫᱚ ᱚᱱᱟᱛᱮ ᱵᱟᱨᱦᱮ ᱨᱮᱜᱮ ᱛᱟᱦᱮᱸ ᱠᱟᱛᱮ ᱯᱟᱲᱦᱟᱣ ᱦᱩᱭᱩᱜ ᱠᱟᱱᱟ, ᱦᱳᱭ᱾
ᱦᱳᱭ ᱚᱱᱟ ᱱᱟᱯᱟᱭ ᱜᱮ᱾
ᱟᱨ ᱛᱚᱵᱮ ᱱᱤᱛᱚᱜ ᱟᱯᱮ ᱫᱚ ᱪᱤᱫ ᱠᱚᱯᱮ ᱠᱟᱹᱢᱤ ᱵᱟᱲᱟᱭᱮᱫᱼᱟ?
ᱟᱞᱮ ᱦᱚᱸ ᱚᱱ ᱦᱳᱲᱩ ᱠᱚᱜᱮᱞᱮ ᱨᱚᱦᱚᱭ ᱵᱟᱲᱟᱭᱮᱫᱟ, ᱛᱟᱪᱷᱟᱲᱟ ᱠᱟᱹᱢᱤ ᱠᱚᱫᱚ ᱟᱞᱮ ᱦᱚᱸ ᱚᱱᱛᱮ ᱫᱚ ᱵᱟᱹᱱᱩᱜ ᱜᱮᱞᱮ ᱦᱟᱸᱜ ᱜᱟᱱᱚᱜᱼᱟ᱾
ᱟᱪᱪᱷᱟ, ᱦᱳᱲᱩ ᱠᱚ ᱪᱷᱟᱰᱟ ᱟᱨ ᱪᱮᱫ ᱠᱚᱯᱮ ᱪᱟᱥ ᱵᱟᱲᱟᱭ ᱛᱟᱦᱮᱱᱟ?
ᱱᱚᱛᱮ ᱪᱟᱥ ᱪᱟᱥ ᱫᱚ ᱱᱤᱛᱳᱜ ᱫᱚ ᱪᱟᱥ ᱠᱟᱜ ᱞᱮ ᱡᱷᱮᱸᱲᱚᱥ ᱠᱚ ᱪᱟᱥ ᱠᱟᱜᱼᱟ ᱠᱚ ᱪᱮᱫ ᱠᱚ ᱢᱟᱹᱨᱤᱪ ᱠᱚ, ᱟᱹᱞᱤᱧ ᱫᱚ ᱵᱟᱞᱤᱧ ᱪᱟᱥ ᱠᱟ ᱜᱮᱭᱟ ᱟᱹᱞᱤᱧ ᱟᱹᱞᱤᱧ ᱦᱚᱸ ᱚᱲᱟᱜ ᱨᱮᱫᱚ ᱵᱟᱞᱤᱧ ᱛᱟᱦᱮᱱ
ᱟᱨ ᱛᱚᱵᱮ ᱡᱚᱱᱰᱨᱟ ᱠᱚᱫᱚᱯᱮ ᱪᱟᱥ ᱛᱟᱦᱮᱱᱟ ᱥᱮ ᱵᱟᱝᱜᱮ? ᱡᱮᱢᱚᱱ ᱱᱤᱛᱳᱜ ᱦᱩᱲᱩ ᱠᱩ ᱪᱟᱥ ᱥᱟᱶ ᱥᱟᱶᱛᱮ
ᱢᱚᱸᱰᱨᱟ ᱦᱚᱸᱞᱮ ᱨᱚᱦᱚᱭ ᱠᱟᱜ ᱜᱮᱭᱟ᱾
ᱦᱳᱭ ᱠᱟᱨᱚᱱ ᱠᱟᱨᱚᱱ ᱟᱹᱰᱤ ᱜᱟᱱ ᱡᱟᱭᱜᱟ ᱨᱮ ᱱᱟᱜ ᱡᱚᱱᱰᱨᱟ ᱠᱚ ᱵᱟᱝ ᱠᱚ ᱪᱟᱥ ᱛᱟᱦᱮᱱᱟ ᱦᱳᱭᱥᱮ᱾ ᱢᱟᱱᱮ ᱡᱟᱦᱟᱸ ᱠᱚᱨᱮ ᱫᱚᱠᱚ ᱪᱟᱥ ᱜᱮᱭᱟ, ᱡᱟᱦᱟᱸ ᱠᱚᱨᱮ ᱚᱛ ᱦᱟᱥᱟ ᱚᱱᱠᱟ ᱵᱟᱝ ᱢᱮᱱᱟᱜ ᱛᱮ ᱱᱟᱜ ᱚᱱᱟ ᱠᱚᱨᱮ ᱫᱚ ᱵᱟᱝ ᱠᱚ ᱪᱟᱥᱟ᱾
ᱦᱳᱭ᱾
ᱟᱞᱮ ᱥᱮᱱ ᱦᱚᱸ ᱡᱚᱱᱰᱨᱟ ᱠᱚᱫᱚᱞᱮ ᱪᱟᱥ ᱛᱟᱦᱮᱱ ᱜᱮᱭᱟ, ᱟᱨᱞᱮ ᱞᱟᱜᱟᱣ ᱟᱠᱟᱫ ᱜᱮᱭᱟ ᱦᱳᱭ ᱥᱮ᱾ ᱟᱨ ᱛᱚᱵᱮ ᱱᱚᱝᱠᱟ ᱛᱩᱲᱤ, ᱜᱩᱦᱩᱢ, ᱚᱱᱟ ᱠᱚᱫᱚᱯᱮ ᱪᱟᱥᱟ ᱥᱮ ᱵᱟᱝᱟ?
ᱪᱟᱥ ᱜᱮᱭᱟᱞᱮ ᱦᱚᱼᱚᱭ ᱛᱚ ᱦᱳᱲᱳ ᱠᱚᱞᱮ ᱜᱮᱫᱟ, ᱛᱟᱨᱯᱚᱨᱮ ᱛᱩᱲᱤ ᱠᱚᱞᱮ ᱮᱨ ᱠᱟᱜᱼᱟ᱾ ᱜᱩᱦᱩᱢ ᱠᱚ ᱛᱩᱲᱤ ᱠᱚ᱾
ᱦᱳᱭ, ᱱᱤᱛᱚᱜ ᱢᱟ ᱥᱩᱱᱩᱢ ᱠᱚᱨᱮᱱᱟᱜ ᱫᱟᱢ ᱠᱚ ᱟᱹᱰᱤ ᱵᱟᱹᱲᱛᱤᱭᱟᱠᱟᱱᱟ ᱟᱨ ᱟᱹᱰᱤᱜᱟᱱ ᱢᱟᱱᱮ ᱡᱮᱢᱚᱱ ᱵᱟᱡᱟᱨ ᱥᱚᱦᱚᱨ ᱨᱮ ᱟᱵᱚ ᱠᱤᱨᱤᱧ ᱠᱟᱛᱮᱫ ᱵᱚᱱ ᱡᱚᱢᱮᱫᱼᱟ ᱥᱮ, ᱢᱟᱱᱮ ᱟᱴᱟ ᱠᱚ ᱨᱩᱴᱤᱭᱟᱵᱚᱱ ᱟᱫᱚ ᱚᱲᱟᱜ ᱠᱚᱨᱮ ᱵᱚᱱ ᱪᱟᱥ ᱞᱮᱠᱟᱱᱡ ᱚᱱᱟ ᱠᱚ ᱢᱟᱱᱮ ᱩᱱᱟᱹᱜ ᱠᱤᱨᱤᱧ ᱠᱚ ᱵᱟᱭ ᱜᱟᱱᱚᱜᱼᱟ ᱦᱮᱸᱥᱮ᱾
ᱦᱳᱭ ᱦᱳᱭ᱾ ᱟᱫᱚ ᱞᱟᱹᱭ ᱫᱟᱞᱤᱧ ᱟᱹᱵᱤᱱ ᱫᱚ ᱠᱟᱹᱴᱤᱡ ᱠᱷᱚᱡ ᱜᱮ ᱢᱟᱱᱮ ᱵᱟᱡᱟᱨ ᱫᱤᱥᱚᱢ ᱨᱮ ᱦᱮᱱᱟᱜ ᱵᱤᱱᱟ ᱥᱮ ᱪᱮᱫ ᱟᱸᱱᱴᱟ ᱛᱮᱵᱤᱱ ᱪᱟᱞᱟᱣ ᱠᱟᱱᱛᱮ?
ᱦᱳᱭ ᱟᱹᱞᱤᱧ ᱫᱚ ᱦᱩᱰᱤᱧ ᱠᱷᱚᱱ ᱜᱮ ᱵᱟᱡᱟᱨ ᱫᱤᱥᱚᱢ ᱨᱮᱜᱮ ᱢᱮᱱᱟᱜ ᱞᱤᱧᱟᱹ, ᱵᱟᱡᱟᱨ ᱫᱤᱥᱚᱢ ᱨᱮᱜᱮᱞᱤᱧ ᱞᱟᱹᱴᱩ ᱟᱠᱟᱱᱟ᱾ ᱟᱜ ᱟᱨ ᱱᱤᱛᱳᱜ ᱦᱚᱸ ᱵᱟᱡᱟᱨ ᱫᱤᱥᱚᱢ ᱨᱮᱜᱤ᱾
ᱟᱫᱚ ᱵᱟᱡᱟᱨ ᱫᱤᱥᱚᱢ ᱨᱮ ᱛᱟᱦᱮᱸᱛᱮ ᱟᱹᱛᱩ ᱫᱤᱥᱚᱢ ᱪᱮᱫᱠᱟ ᱵᱮᱱ ᱵᱩᱡᱽᱛᱮ ᱪᱟᱞᱟᱣ ᱞᱮᱱᱠᱷᱟᱡ ᱫᱚ?
ᱫᱤᱥᱚᱢ ᱨᱮ ᱛᱟᱦᱮᱸ ᱠᱟᱛᱮ ᱫᱚ ᱫᱤᱥᱚᱢ ᱫᱚ ᱵᱟᱝᱵᱚᱱ ᱦᱤᱲᱤᱧ ᱛᱟᱦᱮᱱᱟ ᱥᱮ ᱪᱟᱦᱮ ᱵᱟᱡᱟᱨ ᱨᱮᱵᱮᱱ ᱛᱟᱦᱮᱱ ᱥᱮ ᱞᱟᱹᱴᱩ ᱥᱚᱦᱚᱨ ᱵᱟᱡᱟᱨ ᱨᱮᱵᱮᱱ ᱛᱟᱦᱮᱱ᱾ ᱯᱚᱨᱚᱵᱽ ᱦᱩᱭᱮᱱ ᱛᱟᱵᱚᱱᱟ ᱟᱵᱚᱣᱟᱜ ᱟᱨ ᱡᱟᱦᱟᱱᱟᱜ ᱜᱮ ᱚᱲᱟᱜ ᱨᱮ ᱜᱷᱟᱸᱨᱚᱸᱡᱽ ᱨᱮ ᱫᱚᱨᱠᱟᱨ ᱯᱟᱲᱟᱜ ᱛᱟᱦᱮᱱᱟ ᱛᱚ ᱜᱷᱟᱨᱚᱸᱡᱽ ᱫᱚ ᱵᱚᱱ ᱥᱮᱱ ᱦᱤᱡᱩᱜ ᱜᱮᱭᱟ ᱦᱳᱭ ᱥᱮ, ᱦᱚᱲᱟᱜ ᱛᱚ ᱵᱟᱝᱞᱤᱧ ᱵᱟᱰᱟᱭᱟ ᱢᱮᱱᱠᱷᱟᱱ ᱟᱹᱞᱤᱧ ᱫᱚ ᱛᱤᱱᱟᱹᱜ ᱫᱚᱢ ᱯᱚᱨᱚᱵᱽ ᱦᱳᱭᱳᱜᱼᱟ, ᱛᱚᱠᱷᱚᱱ ᱦᱚᱸ ᱚᱲᱟᱜ ᱞᱤᱧ ᱥᱮᱱᱚᱜ ᱜᱮᱭᱟ ᱟᱨ ᱜᱷᱟᱨᱚᱡᱽ ᱨᱮᱱ ᱦᱚᱲᱟᱜ ᱨᱩᱣᱟᱹ ᱦᱟᱥᱩ ᱥᱮ ᱟᱭᱢᱟ ᱜᱟᱱ ᱚᱲᱟᱜ ᱞᱤᱧ ᱩᱭᱦᱟᱹᱨ ᱛᱟᱦᱮᱱ ᱛᱚᱠᱷᱚᱱ ᱦᱚᱸ ᱚᱲᱟᱜ ᱞᱤᱧ ᱪᱟᱞᱟᱜ ᱜᱮᱭᱟ, ᱟᱨ ᱟᱛᱩ ᱚᱲᱟᱜ ᱨᱮᱦᱚᱸ ᱞᱤᱧ ᱛᱟᱦᱮᱱ ᱜᱮᱭᱟ᱾
ᱦᱳᱭ ᱟᱫᱚ ᱦᱤᱡᱩᱜ ᱫᱚᱵᱤᱱ ᱦᱤᱡᱩᱜ ᱜᱮᱭᱟ ᱯᱚᱨᱚᱵᱽ ᱠᱚᱨᱮ ᱦᱮᱸᱥᱮ, ᱯᱚᱨᱚᱵᱽ ᱠᱚᱨᱮ ᱚᱲᱟᱜ ᱠᱚᱨᱮ ᱠᱳᱱᱳ ᱚᱥᱩᱵᱤᱫᱟ
ᱦᱳᱭ ᱟᱨ ᱡᱮᱢᱚᱱ ᱠᱚᱞᱮᱡᱽ ᱠᱚ ᱡᱚᱠᱷᱚᱱ ᱪᱷᱩᱴᱤ ᱛᱟᱦᱮᱱ ᱠᱟᱱ ᱛᱟᱞᱮ ᱛᱟᱦᱮᱸᱱ ᱦᱮᱸᱥᱮ, ᱛᱚᱠᱷᱚᱱ ᱦᱚᱸ ᱞᱤᱧ ᱞᱟᱹᱭᱟ, ᱠᱤ ᱚᱲᱟᱜ ᱨᱮᱱ ᱦᱚᱲ ᱥᱟᱶ ᱥᱮ ᱟᱵᱚ ᱜᱷᱟᱨᱚᱸᱡᱽ ᱨᱮᱱ ᱦᱚᱲ ᱥᱟᱶ ᱛᱮᱸᱜᱩ ᱫᱩᱲᱩᱵ ᱨᱮ ᱟᱭᱢᱟ ᱜᱟᱱ ᱠᱟᱛᱷᱟ ᱠᱚ ᱧᱟᱢᱚᱜ ᱛᱟᱦᱮᱱ ᱵᱟᱰᱟᱭ ᱛᱚ ᱚᱱᱟ ᱞᱤᱜᱤᱜ ᱩᱱ ᱥᱩᱢᱚᱭ ᱡᱚᱠᱷᱚᱱ ᱵᱟᱝ ᱵᱮᱱ ᱫᱩᱲᱩᱵ ᱯᱟᱱᱛᱮᱜ-ᱟ, ᱛᱚᱵᱮ ᱮᱢᱱᱤ ᱴᱟᱭᱤᱢ ᱢᱟ ᱥᱩᱢᱚᱭ ᱵᱟᱝ ᱧᱟᱢᱚᱜ ᱛᱟᱦᱮᱱ ᱜᱮᱭᱟ ᱦᱳᱸᱥᱮ, ᱟᱨ ᱜᱚᱼᱵᱟᱵᱟ ᱠᱤ ᱵᱟᱝᱠᱚ ᱩᱭᱦᱟᱹᱨᱚᱜᱼᱟ ᱜᱚᱼᱵᱟᱵᱟ ᱛᱮᱠᱚ ᱩᱭᱦᱟᱹᱨᱚᱜ ᱜᱮᱭᱟ ᱟᱫᱚ ᱚᱱᱟ ᱞᱮᱠᱟᱛᱮ ᱢᱟᱱᱮ ᱪᱷᱩᱴᱤ ᱴᱟᱭᱤᱢ ᱫᱚ ᱟᱹᱞᱤᱧ ᱚᱲᱟᱜ ᱨᱮᱜᱮᱞᱤᱧ ᱛᱟᱦᱮᱱ ᱛᱟᱦᱮᱱᱟ᱾
ᱟᱫᱚ ᱚᱲᱟᱜ ᱚᱲᱟᱜ ᱫᱚ ᱡᱟᱦᱟᱸᱨᱮ ᱢᱮᱱᱟᱜ ᱛᱟᱵᱚᱱᱟ ᱟᱨᱠᱤ ᱚᱸᱰᱮ ᱫᱚ ᱢᱟᱱᱮ ᱠᱷᱤᱛᱤᱥ ᱞᱟᱹᱭᱟᱵᱚᱱ ᱥᱮ ᱮᱢᱱᱤ ᱥᱚᱢᱚᱛᱚᱞ ᱵᱟ ᱪᱮᱫᱠᱟ?
ᱪᱮᱫᱠᱟ ᱵᱤᱱ ᱞᱟᱹᱭ ᱠᱮᱜᱼᱟ?
ᱞᱟᱹᱭ ᱫᱟ. ᱞᱤᱧ ᱡᱮ ᱚᱱᱮ ᱡᱟᱦᱟᱸᱨᱮ ᱚᱲᱟᱜ ᱛᱟᱵᱮᱱ ᱚᱱᱟ ᱚᱱᱛᱮ ᱨᱮ ᱠᱤ ᱵᱤᱨ ᱫᱤᱥᱚᱢ ᱥᱮ ᱮᱢᱱᱤ ᱥᱚᱢᱚᱛᱚᱞ ᱥᱤᱢᱯᱮᱞ?
ᱵᱟᱝ ᱵᱤᱨ ᱫᱤᱥᱚᱢ ᱫᱚ ᱵᱟᱝ ᱠᱟᱱᱟᱞᱮ, ᱥᱚᱢᱚᱛᱚᱞ ᱫᱤᱥᱚᱢ ᱠᱟᱱ ᱜᱮᱭᱟᱞᱮ ᱦᱳᱭᱥᱮ᱾ ᱟᱞᱮ ᱫᱚ ᱵᱤᱨ ᱠᱚᱫᱚᱞᱮ ᱯᱷᱟᱨᱟᱠ ᱚᱜᱼᱟ, ᱵᱤᱨ ᱠᱚᱫᱚ ᱥᱩᱨ ᱥᱩᱯᱩᱨ ᱨᱮᱫᱚ ᱵᱟᱝ ᱢᱮᱱᱟᱜ ᱛᱟᱞᱮᱭᱟ, ᱢᱮᱱᱠᱷᱟᱱ ᱵᱩᱨᱩ ᱢᱮᱱᱟᱜᱼᱟ ᱟᱞᱮ ᱥᱮᱫ᱾ ᱦᱚᱭ ᱥᱮ᱾
ᱵᱩᱨᱩ ᱠᱚᱨᱮᱵᱤᱱ ᱫᱮᱡ ᱟᱠᱟᱱ ᱜᱮᱭᱟ?
ᱵᱟᱝᱜᱮ ᱟᱹᱞᱤᱧ ᱫᱚ ᱵᱩᱨᱩ ᱠᱚᱥᱮᱱ ᱫᱚ ᱠᱷᱟᱹᱞᱤ ᱵᱩᱨᱩ ᱞᱟᱛᱟᱨ ᱨᱮᱜᱮ ᱥᱮᱱ ᱵᱟᱲᱟ ᱦᱩᱭᱠᱟᱱᱟ ᱫᱮᱡ ᱠᱚᱫᱚ ᱵᱟᱝ ᱦᱩᱭ ᱟᱠᱟᱱᱟ ᱦᱳᱭ ᱥᱮ᱾ ᱠᱟᱨᱚᱱ ᱵᱩᱨᱩ ᱨᱮ ᱟᱹᱰᱤᱜᱟᱱ ᱡᱟᱱᱚᱣᱟᱨ ᱠᱚᱠᱚ ᱛᱟᱦᱮᱱ ᱛᱟᱦᱮᱱ ᱡᱮ ᱟᱹᱞᱤᱧ ᱟᱞᱤᱧ ᱫᱚ ᱵᱚᱛᱚᱨ ᱦᱚᱸᱞᱤᱧ ᱵᱚᱛᱚᱨᱚᱜ ᱛᱟᱦᱮᱸᱫ ᱟᱨ ᱡᱮᱢᱚᱱ ᱞᱟᱹᱴᱩ ᱞᱟᱹᱴᱩ ᱫᱷᱤᱨᱤ ᱠᱚ ᱢᱮᱱᱟᱜᱼᱟ᱾ ᱟᱨ ᱰᱟᱦᱟᱨ ᱠᱚ ᱥᱚᱡᱷᱮ ᱜᱮ ᱢᱮᱱᱟᱜᱼᱟ ᱵᱩᱨᱩ ᱨᱮᱱᱟᱜ ᱫᱚ ᱟᱫᱚ᱾ ᱫᱮᱡ ᱛᱩᱞᱩᱡ ᱡᱩᱫᱤ ᱵᱤᱱ ᱜᱩᱲᱫᱟᱹᱣ ᱛᱟᱱᱟᱜ ᱞᱮᱱᱠᱷᱟᱡ ᱱᱷᱟᱜ ᱟᱹᱰᱤ ᱢᱩᱥᱠᱤᱞ ᱦᱩᱭᱩᱜ ᱛᱟᱵᱤᱱᱟ ᱦᱳᱭᱥᱮ᱾ ᱵᱟᱡᱟᱣ ᱛᱟᱱᱟᱜ ᱦᱩᱭᱩᱜᱼᱟ᱾ ᱟ ᱯᱩᱴᱩᱨ ᱛᱟᱱᱟᱜ ᱦᱩᱭ ᱞᱮᱱᱠᱟᱡ ᱛᱷᱚᱲᱟ ᱢᱩᱥᱠᱤᱞ ᱜᱮᱭᱟ ᱟᱫᱚ ᱚᱱᱟᱛᱮ ᱟᱹᱞᱤᱧ ᱫᱚ ᱚᱱᱠᱟᱱ ᱡᱤᱱᱤᱥ ᱫᱚ ᱡᱟᱦᱟᱱᱟᱜ ᱵᱟᱝᱞᱤᱧ ᱪᱤᱠᱟᱹᱭᱟ ᱡᱟᱦᱟᱸᱴᱟᱜ ᱛᱮ ᱢᱟᱱᱮ ᱡᱤᱭᱚᱱ ᱨᱮ ᱮᱴᱠᱮᱴᱚᱬᱮ ᱦᱤᱡᱩᱜ ᱥᱮ ᱢᱟᱱᱮ ᱠᱚᱥᱴᱚ ᱦᱩᱭᱩᱜ ᱦᱳᱭ ᱥᱮ᱾
ᱟᱫᱚ ᱞᱟᱹᱭ ᱫᱟᱞᱤᱧ ᱱᱚᱣᱟ ᱮᱯᱥᱨᱮ ᱛᱤᱱ ᱫᱤᱱ ᱵᱤᱱ ᱦᱩᱭᱮᱱᱛᱮ ᱛᱤᱱᱟᱹᱜ ᱵᱤᱱ ᱴᱟᱥᱠ ᱵᱤᱱ ᱯᱩᱨᱟᱹᱣ ᱠᱮᱫᱼᱟ?
ᱱᱚᱜᱼᱚᱭ ᱛᱚ ᱱᱚᱜᱼᱚᱭ ᱢᱟᱱᱮ ᱴᱟᱥᱠ ᱱᱷᱟᱜ ᱟᱹᱞᱤᱧᱟᱜ ᱚᱞ ᱱᱤᱛᱚᱜ ᱪᱟᱞᱟᱜᱼᱟ᱾ ᱴᱟᱥᱠ ᱠᱚᱫᱚ ᱱᱷᱟᱜ ᱵᱟᱝ ᱯᱩᱨᱟᱹᱣ ᱠᱟᱱ ᱛᱟᱹᱞᱤᱧᱟ ᱦᱳᱭᱥᱮ, ᱟᱨ ᱠᱤᱪᱷᱩ ᱜᱟᱱ ᱢᱮᱱᱟᱜ ᱞᱤᱧᱟ. ᱚᱱᱟ
ᱛᱮᱦᱮᱧ ᱛᱚ ᱛᱮᱦᱮᱧ ᱛᱚ ᱠᱮᱞᱟᱥ ᱢᱟᱦᱟ ᱛᱮᱦᱮᱧ ᱛᱚ᱾
ᱦᱳᱭ ᱛᱮᱦᱮᱧ ᱞᱟᱥ ᱢᱟᱦᱟ ᱦᱳᱭ᱾
ᱛᱟᱦᱚᱞᱮ ᱛᱮᱦᱮᱧ ᱫᱚᱵᱤᱱ ᱯᱩᱨᱟᱹᱣ ᱟᱥᱮ ᱵᱟᱝ?
ᱦᱳᱭ ᱛᱮᱦᱮᱧ ᱜᱮ ᱯᱩᱨᱟᱹᱣ ᱨᱮᱱᱟᱜ ᱪᱮᱥᱴᱟ ᱢᱮᱱᱟᱜ ᱛᱟᱞᱤᱧᱟ ᱱᱤᱛᱚᱜ ᱵᱮᱲᱟ ᱜᱮ, ᱠᱟᱨᱚᱱ ᱯᱩᱨᱟᱹᱣ ᱠᱮᱜᱮᱭᱟᱞᱤᱧ ᱦᱚᱞᱟ ᱨᱮᱜᱮ ᱱᱷᱟᱜ᱾ ᱦᱳᱭ ᱥᱮ ᱟᱫᱚ ᱦᱚᱞᱟ ᱠᱟᱹᱴᱤᱡ ᱟᱞᱮ ᱥᱮᱱ ᱟᱹᱰᱤ ᱡᱳᱨᱮ ᱫᱟᱜ ᱮᱫ ᱠᱟᱱ ᱛᱟᱦᱮᱸᱫ ᱟᱨ ᱢᱟᱱᱮ ᱫᱟᱜ ᱡᱟᱹᱲᱤ ᱥᱚᱢᱚᱭ ᱱᱮᱴᱚᱣᱟᱨᱠ ᱠᱚ ᱵᱷᱟᱜᱤ ᱴᱷᱤᱠ ᱛᱮ ᱵᱟᱝ ᱛᱟᱦᱮᱱᱟ ᱟᱫᱚ ᱚᱱᱮ ᱚᱱᱟ ᱤᱭᱟᱹᱛᱮ ᱰᱤᱥᱴᱟᱵ ᱮᱫ ᱠᱟᱱ ᱛᱟᱦᱮᱸᱫ᱾
ᱮᱠᱥᱚ ᱟᱥᱤ ᱢᱤᱱᱤᱴ ᱵᱤᱱ ᱯᱩᱨᱟᱹᱣ ᱠᱮᱫᱟ ᱥᱮ ᱚᱱᱟ ᱫᱚ ᱵᱟᱵᱤᱱ ᱯᱩᱨᱟᱹᱣᱟ?
ᱮᱠᱥᱚ ᱟᱥᱤ ᱢᱤᱱᱤᱴ ᱜᱮ ᱵᱟᱝ ᱦᱩᱭ ᱟᱠᱟᱱᱟ ᱮᱠᱥᱚ ᱟᱥᱤ ᱢᱤᱱᱤᱴ ᱦᱩᱭ ᱞᱮᱱᱠᱷᱟᱱ ᱢᱟᱛᱚ ᱠᱩᱞᱟᱹᱣ ᱮᱱ ᱛᱟᱵᱤᱱᱟ᱾ ᱤᱱᱟᱹᱜ ᱦᱟᱹᱵᱤᱡ ᱜᱮᱛᱚ ᱞᱤᱢᱤᱴ ᱢᱮᱱᱟᱜ ᱟᱠᱟᱫᱟ᱾
ᱦᱳᱭ ᱦᱳᱭ ᱦᱳᱭ ᱟᱫᱚ ᱚᱱᱟ ᱤᱭᱟᱹᱴᱟᱜ ᱛᱚ ᱵᱤᱱ ᱯᱩᱨᱟᱹᱣ ᱟᱠᱟᱫᱼᱟ ᱡᱟᱦᱟᱸ ᱟᱵᱤᱱᱟᱜ ᱠᱚᱞ ᱟᱨᱠᱤ ᱛᱤᱨᱤᱥᱴᱤ ᱡᱟᱦᱟᱸ ᱢᱮᱱᱟᱜ᱾
ᱦᱳᱭ ᱠᱚᱞᱟᱜ ᱜᱮ ᱛᱤᱨᱤᱥᱴᱤ ᱠᱚᱞ ᱜᱮ ᱟᱹᱣᱨ ᱞᱤᱧ ᱪᱟᱵᱟᱭ ᱛᱟᱦᱮᱫ ᱦᱳᱭ ᱥᱮ᱾ ᱟᱵᱤᱱ ᱫᱚ ᱛᱤᱱᱟᱹᱜ ᱫᱤᱱ ᱵᱤᱱ ᱦᱩᱭᱱᱟ?
ᱛᱟᱹᱵᱤᱱᱟ ᱟᱹᱞᱤᱧ ᱞᱤᱧ ᱦᱩᱭᱱᱟ ᱵᱟᱨ ᱯᱮ ᱢᱟᱦᱟ ᱞᱤᱧ ᱦᱩᱭᱱᱟ᱾ ᱟᱹᱞᱤᱧ ᱫᱚ ᱛᱤᱨᱤᱥᱴᱤ ᱫᱚᱞᱤᱧ ᱯᱩᱨᱟᱹᱣ ᱫᱚᱞᱤᱧ ᱯᱩᱨᱟᱹᱣ ᱠᱟᱜᱼᱟ ᱮᱠᱥᱚ ᱟᱥᱤ ᱢᱤᱴ ᱜᱮ ᱵᱟᱝ ᱯᱩᱨᱟᱹᱣ ᱟᱠᱟᱱᱟ ᱚᱱᱟ ᱜᱮᱞᱤᱧ ᱧᱮᱞ ᱮᱫᱟ ᱛᱮᱦᱮᱧ ᱞᱤᱧ ᱯᱩᱨᱟᱹᱣ ᱫᱟᱲᱮᱭᱟᱜ-ᱟ ᱥᱮ ᱵᱟᱝ-ᱟ, ᱚᱱᱟᱜᱮ ᱟᱹᱲᱤ ᱪᱟᱯᱨᱮ ᱢᱮᱱᱟᱜ ᱞᱤᱧᱟ
ᱦᱳᱭ ᱦᱳᱭ ᱟᱫᱚ ᱟᱻ ᱱᱚᱜᱼᱚᱭ ᱡᱮᱞᱤᱧ ᱞᱟᱹᱭᱟ ᱠᱤ ᱚᱞᱚᱜ ᱯᱟᱲᱦᱟᱜ ᱜᱤᱫᱽᱨᱟᱹ ᱞᱟᱹᱜᱤᱫ ᱱᱚᱣᱟ ᱟᱹᱰᱤ ᱵᱷᱟᱜᱤ ᱢᱟᱱᱮ ᱵᱷᱟᱜᱤ ᱯᱷᱮᱴ -ᱩᱢ ᱠᱟᱱᱟ, ᱡᱮ ᱚᱞᱚᱜ ᱛᱩᱞᱩᱡ ᱱᱚᱛᱮ ᱚᱞᱚᱜ ᱯᱟᱲᱦᱟᱜ ᱛᱩᱞᱩᱡ ᱦᱚᱸ ᱱᱚᱣᱟ ᱨᱮ ᱡᱩᱫᱤ ᱚᱠᱛᱚ ᱵᱤᱱ ᱮᱢᱮᱜᱼᱟ ᱮᱱᱠᱷᱟᱱ ᱮᱠᱷᱟᱱ ᱟᱵᱤᱱᱟᱜ ᱟᱭᱢᱟ ᱜᱚᱲᱚ ᱧᱟᱢᱚᱜᱼᱟ᱾ ᱦᱮᱸ ᱥᱮ? ᱟᱨ ᱢᱟᱱᱮ ᱟᱹᱰᱤ ᱠᱚᱢ ᱜᱤᱫᱽᱨᱟᱹ ᱱᱟᱷᱟᱜ ᱱᱚᱝᱠᱟᱱᱟᱜ ᱯᱮᱞᱮᱴᱯᱷᱨᱚᱢ ᱨᱮᱠᱚ ᱵᱟᱰᱟᱭ ᱛᱟᱵᱚᱱᱟ, ᱟᱫᱚ ᱛᱤᱱᱟᱹᱜ ᱜᱤᱫᱽᱨᱟᱹ ᱡᱩᱫᱤ ᱡᱟᱹᱥᱛᱤ ᱠᱚ ᱵᱟᱰᱟᱭ ᱛᱟᱵᱚᱱᱟ ᱥᱮ ᱩᱱᱟᱹᱜ ᱵᱮᱥ ᱦᱩᱭᱩᱜᱼᱟ ᱠᱟᱨᱚᱱ ᱢᱟᱱᱮ ᱢᱤᱫ ᱴᱟᱱ ᱱᱚᱣᱟ ᱫᱚ ᱟᱞᱜᱟ ᱛᱮ ᱠᱟᱹᱣᱰᱤ ᱟᱨᱡᱟᱣ ᱦᱳᱭᱳᱜ ᱠᱟᱱ ᱛᱟᱵᱚᱱᱟ ᱟᱵᱚᱣᱟᱜ ᱦᱮᱸ ᱥᱮ? ᱚᱞᱚᱜ ᱯᱟᱲᱦᱟᱜ ᱜᱤᱫᱽᱨᱟᱹᱣᱟᱜ ᱜᱚᱲᱚ ᱢᱟ ᱦᱳᱭᱳᱜ ᱠᱟᱱ ᱜᱮᱭᱟ ᱥᱟᱶᱛᱮ ᱟᱠᱚᱣᱟᱜ ᱢᱟᱱᱮ ᱟᱠᱚᱣᱟᱜ ᱠᱷᱚᱨᱪᱚ ᱞᱟᱜᱤᱫ ᱦᱚᱸ ᱯᱚᱭᱥᱟ ᱦᱳᱭᱳᱜ ᱠᱟᱱ ᱛᱟᱠᱚᱣᱟ ᱦᱳᱭ ᱥᱮ?
ᱦᱳᱭ ᱾ ᱟᱫᱚ ᱚᱠᱟ ᱨᱮᱵᱤᱱ ᱧᱟᱢ ᱠᱟᱜ ᱛᱮ ᱱᱚᱣᱟ ᱮᱥ ᱨᱮᱱᱟᱜ ᱠᱷᱚᱵᱚᱨ ᱫᱚ ᱟᱨᱠᱤ?
ᱚᱸᱻ ᱟᱞᱤᱧ ᱫᱚ ᱱᱟᱣᱟ ᱨᱮᱱᱟᱜ ᱠᱷᱚᱵᱚᱨ ᱫᱚ ᱱᱚᱝᱠᱟ ᱥᱳᱥᱟᱞ ᱢᱤᱰᱤᱭᱟ ᱫᱩᱣᱟᱨᱟ ᱜᱮᱞᱤᱧ ᱧᱟᱢ ᱠᱟᱫᱟ, ᱦᱳᱭ ᱥᱮ?
ᱦᱳᱭᱻ
ᱢᱟᱱᱮ ᱡᱮᱢᱚᱱ ᱵᱚᱱ ᱞᱟᱹᱭᱟ ᱥᱮ ᱡᱟᱦᱟᱭ ᱡᱩᱫᱤ ᱵᱷᱟᱜᱤ ᱡᱤᱱᱤᱥ ᱡᱟᱥᱛᱤᱭ ᱧᱮᱞᱟ ᱥᱮ ᱵᱷᱟᱜᱤ ᱡᱤᱱᱤᱥ ᱮᱴᱟᱜ ᱮ ᱠᱚᱨᱟᱣᱟ ᱱᱟᱦᱟᱜ ᱚᱱᱠᱟ ᱞᱮᱠᱟ ᱟᱫᱚ ᱟᱞᱤᱧ ᱫᱚ ᱱᱟᱦᱱᱟᱜ ᱡᱟᱥ -ᱛᱤ ᱟᱹᱣᱰᱤ ᱡᱤᱱᱤᱥ ᱵᱟᱝ ᱞᱤᱧ ᱧᱮᱞ ᱵᱟᱲᱟᱭ ᱛᱟᱦᱮᱱᱟ ᱟᱨ ᱚᱱᱮ ᱚᱲᱟᱜ ᱨᱮᱱ ᱦᱚᱲ ᱠᱚ ᱠᱟᱢᱤᱭᱮᱫ ᱛᱟᱦᱮᱱ ᱟᱫᱚ ᱩᱱᱠᱩ ᱠᱷᱚᱡ ᱜᱮ ᱟᱞᱤᱧ ᱞᱤᱧ ᱧᱟᱢ ᱠᱮᱫᱟ ᱾ ᱟᱰᱤᱧ ᱡᱚᱭᱮᱱᱟ, ᱦᱮᱸ ᱥᱮ?
ᱦᱳᱭ
ᱟᱨ ᱛᱚᱵᱮ ᱱᱤᱛᱚᱜ ᱟᱯᱮᱥᱮᱱ ᱫᱚ ᱪᱮᱫ ᱞᱮᱠᱟ ᱢᱟᱱᱮ ᱟᱯᱮᱫ ᱫᱚ ᱵᱟᱡᱟᱨ ᱨᱮ ᱟᱰᱤ ᱜᱟᱱ ᱱᱚᱭᱮᱥ ᱟᱸᱧᱡᱚᱢᱚᱜ ᱠᱟᱱᱟ ᱟᱵᱤᱱᱟᱜ ᱟᱫᱚ ᱵᱟᱡᱟᱨ ᱫᱤᱥᱚᱢ ᱠᱟᱱᱟ ᱯᱮ ᱥᱮ ᱟᱛᱩ ᱫᱤᱥᱚᱢ?
ᱵᱟᱝ ᱵᱟᱡᱟᱨ ᱫᱤᱥᱚᱢ ᱫᱚ ᱵᱟᱝ ᱠᱟᱱᱟ ᱞᱮ ᱵᱟᱡᱟᱨ ᱠᱷᱚᱡ ᱞᱮ ᱥᱩᱨ ᱜᱮᱭᱟ ᱟᱫᱚ ᱵᱟᱡᱟᱨ ᱨᱮ ᱢᱮᱱᱟᱜ ᱞᱤᱧᱟ ᱵᱟᱡᱟᱨ ᱨᱮ ᱟᱞᱤᱧ ᱦᱚᱸᱞᱤᱧ ᱛᱟᱦᱮᱱᱟ ᱾ ᱵᱟᱡᱟᱨ
ᱚ ᱚ ᱟᱪᱪᱷᱟ ᱾ ᱦᱳᱭ ᱢᱟᱱᱮ ᱱᱚᱣᱟ ᱨᱮᱢᱟ ᱞᱟᱹᱭ ᱠᱟᱫᱟ ᱠᱚ ᱛᱚ ᱱᱚᱭᱮᱥ ᱡᱟᱥᱛᱤ ᱟᱡᱚᱢᱚᱜᱼᱟ ᱛᱚ ᱵᱟᱭ ᱜᱟᱱᱚᱜᱼᱟ ᱟᱫᱚ ᱢᱟᱱᱮ ᱟᱵᱮᱱᱟᱜ ᱨᱚᱲ ᱯᱩᱥᱴᱟᱹᱣ ᱟᱡᱚᱢᱚᱜ ᱠᱟᱱ ᱛᱮ ᱵᱮᱥ ᱜᱮᱭᱟ, ᱦᱳᱭ ᱥᱮ?
ᱦᱳᱭ ᱟᱫᱚ ᱥᱟᱺᱜᱤᱧ ᱨᱮᱜᱮ ᱢᱮᱱᱟᱜ ᱞᱤᱧᱟ ᱵᱟᱡᱟᱨ ᱠᱷᱚᱡ ᱫᱚ ᱟᱨᱠᱤ
ᱦᱳᱭ ᱢᱟᱱᱮ ᱜᱟᱭᱤᱰ ᱞᱟᱭᱤᱱᱥ ᱨᱮ ᱫᱚ ᱥᱳᱨ ᱥᱟᱺᱜᱤᱧ ᱫᱚ ᱵᱟᱝᱮ ᱧᱮᱞᱟ ᱾
ᱦᱚᱭ ᱦᱚᱨ ᱠᱷᱚᱡ ᱥᱟᱺᱜᱤᱧ ᱨᱮ ᱢᱮᱱᱟᱜ ᱞᱤᱧᱟ ᱟᱨᱠᱤ ᱾
ᱦᱳᱭ ᱢᱟᱱᱮ ᱱᱚᱣᱟ ᱫᱚ ᱯᱷᱟᱠᱟ ᱡᱟᱭᱜᱟ ᱢᱚᱸᱡᱽ ᱡᱟᱭᱜᱟ ᱱᱤᱥᱩᱱ ᱡᱟᱭᱜᱟ ᱡᱮᱢᱚᱱ ᱯᱩᱥ ᱯᱩᱥᱴᱟᱹᱣ ᱨᱚᱲ ᱠᱚ ᱟᱡᱚᱢᱚᱜ ᱛᱟᱵᱚᱱ ᱵᱷᱟᱜᱮ ᱴᱷᱤᱠ ᱛᱮ ᱟᱡᱚᱢᱚᱜ ᱛᱟᱵᱚᱱ ᱾
ᱦᱳᱭ ᱵᱟᱠᱷᱟᱡ ᱫᱚ ᱨᱮᱡᱮᱴᱚᱜ-ᱟ ᱛᱚ
ᱦᱳᱭ ᱟᱫᱚ ᱚᱱᱮ ᱚᱱᱠᱟ ᱞᱮᱠᱟ ᱢᱟᱱᱮ ᱟᱵᱮᱱ ᱢᱟᱵᱮᱱ ᱢᱟᱨᱮ ᱜᱮᱭᱟ ᱮᱱᱠᱷᱟᱱ ᱡᱚᱛᱚ ᱵᱮᱱ ᱵᱟᱲᱟᱭ ᱜᱮᱭᱟ ᱜᱟᱭᱤᱰ ᱞᱟᱭᱤᱱ ᱦᱚ ᱮ ᱛᱚ ᱪᱮᱫ ᱞᱤᱧ ᱞᱟᱹᱭ ᱟᱵᱮᱱᱟ?
ᱵᱟᱝ ᱵᱟ ᱫᱚᱢᱮ ᱫᱚ ᱵᱟᱞᱤᱧ ᱢᱟᱨᱮ ᱜᱮᱭᱟ ᱟᱞᱤᱧ ᱦᱚ᱾ ᱦᱟᱞᱟ ᱢᱟᱫᱷᱮᱨ ᱠᱷᱚᱱ ᱜᱟᱛᱮ ᱜᱮ ᱡᱟᱦᱟ ᱞᱤᱧ ᱟᱡᱚᱢ ᱟᱠᱟᱫᱼᱟ ᱟᱨ ᱟᱞᱤᱧ ᱦᱚᱞᱤᱧ ᱠᱚᱞ ᱵᱟᱲᱟᱭ ᱫᱟ ᱞᱟᱹᱭ ᱫᱟᱤᱧ ᱟᱭ ᱦᱩᱭᱩᱜ ᱠᱟᱱ ᱜᱮᱭᱟ ᱡᱚᱠᱷᱚᱱ᱾ ᱦᱳᱭ ᱛᱟᱞᱦᱮ ᱠᱚᱞ ᱦᱳᱭ ᱞᱮᱜᱮᱧ᱾ ᱟᱫᱚ ᱱᱟᱣᱟ ᱱᱟᱢᱵ